ᱡᱚᱦᱟᱨ ᱜᱮ᱾
ᱡᱚᱦᱟᱨ ᱜᱮ᱾
ᱚᱲᱟᱜ ᱠᱚᱨᱮ
ᱦᱮᱸ ᱚᱲᱟᱜ ᱠᱚᱨᱮ ᱜᱮ ᱢᱮᱱᱟᱜ ᱞᱤᱧᱟ ᱟᱹᱵᱤᱱᱜᱮ ᱟᱹᱵᱤᱱ ᱜᱮ ᱪᱮᱫ ᱠᱚᱵᱤᱱ ᱪᱤᱠᱟᱹᱭᱮᱫᱟ ᱚᱱᱟᱜᱮ ᱞᱟᱹᱭ ᱵᱤᱱ?
ᱟᱹᱞᱤᱧ ᱱᱚᱜᱼᱚᱭ ᱰᱟᱦᱤᱥᱮ ᱨᱮ ᱰᱟᱝᱨᱤ ᱠᱚᱞᱤᱧ ᱟᱲᱟᱜ ᱠᱟ ᱠᱟᱛᱮᱫᱤ ᱠᱟᱱᱟ ᱫᱟᱹᱛᱟᱹᱱᱤ ᱦᱩᱭᱩᱜ ᱠᱟᱱᱟ ᱰᱮᱢ ᱥᱮᱫ ᱨᱮ᱾
ᱦᱮᱸ
ᱛᱟᱦᱞᱮ ᱟᱵᱤᱱ ᱫᱚ ᱪᱮᱫ ᱠᱚᱵᱤᱱ ᱪᱤᱠᱟᱹᱭᱮᱫᱟ ᱛᱟᱦᱚᱞᱮ?
ᱟᱹᱞᱤᱧ ᱦᱚᱸᱞᱤᱧ ᱫᱩᱲᱩᱵ ᱟᱠᱟᱱᱟ᱾ ᱟᱨ ᱫᱟᱠᱟ ᱠᱚᱵᱤᱱ ᱡᱚᱢ ᱠᱮᱫᱟ ᱥᱮ ᱵᱟᱝ ᱰᱟᱝᱨᱤ ᱜᱩᱯᱤ ᱵᱤᱱ ᱪᱟᱞᱟᱣ ᱟᱠᱟᱱ ᱫᱚ?
ᱫᱟᱠᱟ ᱠᱚᱢᱟ ᱡᱚᱢ ᱟᱹᱣᱨᱤ ᱦᱩᱭᱩᱜᱼᱟ᱾ ᱱᱚᱜᱼᱚᱭ ᱱᱤᱛᱚᱜ ᱫᱟᱹᱛᱟᱹᱱᱤ ᱵᱟᱲᱟᱭ ᱦᱩᱭᱩᱜ ᱠᱟᱱᱟ᱾ ᱠᱟᱹᱴᱤᱡ ᱯᱚᱨᱮᱛᱮ ᱪᱟᱞᱟᱣ ᱠᱟᱛᱮ ᱡᱚᱢ ᱦᱩᱭᱩᱜᱼᱟ᱾ ᱚᱲᱟ ᱦᱚᱲ ᱠᱚᱠᱚ ᱦᱤᱡᱩᱜᱼᱟ ᱛᱚᱠᱷᱚᱱ ᱛᱟᱦᱮ ᱟᱹᱵᱤᱱ ᱫᱚ ᱪᱮᱫ ᱠᱚᱵᱤᱱ ᱪᱤᱠᱟᱹᱭ ᱫᱟ ᱛᱟᱦᱚᱞᱮ?
ᱟᱹᱞᱤᱧ ᱞᱤᱧ ᱫᱩᱲᱩᱵ ᱟᱠᱟᱱᱟᱞᱤᱧ ᱱᱚᱱᱛᱮ ᱨᱟᱥᱛᱟ ᱥᱮᱫ ᱨᱮ᱾
ᱡᱚᱢ ᱵᱟᱲᱟ ᱠᱚᱫᱚ ᱛᱟᱦᱚᱞᱮ ᱪᱮᱫ ᱞᱮᱠᱟ?
ᱡᱚᱢ ᱵᱟᱲᱟ ᱦᱩᱭ ᱠᱟᱱᱟ ᱚᱱᱟᱝ ᱨᱮᱜᱮ᱾
ᱛᱟᱨᱮ ᱪᱟᱠᱚᱞᱛᱟᱹᱲᱤ ᱯᱟᱛᱟ ᱧᱮᱞ ᱵᱟᱹᱵᱤᱝ ᱪᱟᱞᱟᱜᱼᱟ?
ᱦᱩᱸ ᱞᱟᱹᱭ ᱫᱟᱞᱤᱧ ᱛᱚ ᱪᱟᱞᱟᱣ ᱜᱮ ᱟᱫᱚ ᱫᱮᱠᱤ ᱥᱮ ᱪᱤᱠᱟᱹᱜ ᱠᱟᱱᱟ ᱠᱮᱥᱴᱟ᱾ ᱟᱫᱚ ᱡᱚᱛ ᱫᱚ ᱮᱢᱚᱱ ᱥᱚᱢᱚᱭ ᱦᱩᱭᱩᱜᱼᱟ ᱥᱮ ᱩᱱ ᱥᱚᱢᱚᱭ ᱫᱚ ᱪᱮᱠᱟᱛᱮ ᱵᱟᱝ ᱜᱟᱱᱚᱜᱼᱟ ᱟᱨ ᱱᱚᱝᱠᱟᱢᱚᱱ ᱤᱭᱟᱹᱟᱹᱜ ᱥᱤᱥᱴᱮᱢᱚᱜᱼᱟ ᱥᱮ ᱩᱱ ᱥᱚᱢᱚᱭ ᱢᱟ ᱫᱚᱢᱮ ᱚᱲᱟᱜ ᱨᱮ ᱫᱚᱢᱮ ᱠᱟᱹᱢᱤ ᱪᱟᱯ ᱩᱱ ᱥᱚᱢᱚᱭ ᱫᱚ ᱵᱟᱝ ᱦᱚᱸᱞᱤᱧ ᱪᱟ ᱫᱟᱲᱮᱭᱟᱜᱼᱟ, ᱚᱱᱮ ᱚᱱᱠᱟ ᱠᱷᱟᱹᱛᱤᱨ᱾ ᱠᱤ ᱡᱟᱹᱱᱤ ᱪᱚᱞᱤᱧᱟᱜ ᱫᱚ ᱜᱮᱨᱮᱱᱴᱤ ᱵᱟᱹᱱᱩᱜᱼᱟ ᱦᱮᱸ ᱜᱮᱛᱚᱞᱤᱧ ᱞᱟᱹᱭᱮᱫᱟ᱾
ᱟᱹᱞᱤᱧ ᱦᱚᱸ ᱱᱚᱝᱠᱟᱜ ᱜᱮ ᱚᱲᱟ ᱦᱚᱲ ᱫᱟᱜ ᱠᱚ ᱞᱟᱜᱟᱣ ᱠᱟᱱᱟ ᱦᱩᱲᱩ ᱪᱟᱞᱟᱣ ᱪᱚ ᱟᱹᱞᱤᱧᱟ ᱠᱚ ᱥᱮ ᱵᱟᱝ? ᱟᱪᱪᱷᱟ ᱞᱟᱹᱭ ᱦᱩᱭᱩᱜ ᱠᱟᱱᱟ ᱪᱟᱞᱟᱜ ᱟᱹᱞᱤᱧ ᱛᱟᱦᱚᱞᱮ ᱟᱵᱤᱱ ᱵᱤᱱ ᱪᱟᱞᱟᱜ ᱠᱷᱟᱱ ᱛᱟᱞᱦᱮ ᱚᱱᱠᱟ ᱯᱷᱳᱱ ᱟᱞᱤᱧ ᱵᱤᱱ ᱢᱤᱫ ᱥᱟᱶᱛᱮᱞᱤᱧ ᱪᱟᱞᱟᱜᱼᱟ᱾ ᱛᱟᱞᱦᱮ ᱟᱵᱤᱱ ᱥᱮᱫ ᱛᱮᱜᱮ ᱾
ᱛᱟᱦᱚᱞᱮ ᱠᱚᱱᱴᱟᱠᱴ ᱱᱟᱢᱵᱟᱨ ᱫᱚᱦᱚᱭ ᱵᱤᱱ ᱢᱟᱱᱮ ᱟᱹᱵᱤᱱ ᱡᱩᱫᱤ ᱵᱤᱱ ᱪᱟᱞᱟᱜ ᱢᱟᱱᱮ ᱟᱞᱮ ᱟᱛᱳ ᱨᱮᱱ ᱫᱚᱠᱚ ᱪᱟᱞᱟᱜᱼᱟ ᱛᱚ ᱛᱟᱭ ᱞᱟᱹᱭᱟᱵᱤᱱ ᱠᱟᱱᱟᱞᱤᱧ᱾
ᱟᱯᱮ ᱟᱛᱳ ᱨᱮᱱ ᱠᱚᱦᱚᱸ ᱱᱟᱢᱵᱟᱨ ᱠᱚᱦᱚᱸ ᱞᱟᱹᱭ ᱫᱚᱦᱚᱣᱟ ᱠᱚᱵᱤᱱ ᱚᱱᱟ ᱠᱚᱲᱟ ᱠᱚᱦᱚᱸ᱾
ᱦᱩᱸ᱾
ᱡᱮ ᱢᱤᱫᱴᱟᱝ ᱚᱱᱠᱟ ᱜᱟᱛᱮ ᱢᱮᱱᱟᱭ ᱛᱤᱧᱟᱹ ᱤᱫᱤ ᱛᱚᱨᱟᱭ ᱯᱮ᱾
ᱦᱩᱸ ᱞᱟᱹᱭ ᱦᱩᱭᱩᱜ ᱜᱮᱭᱟ ᱡᱩᱫᱤ ᱵᱤᱱ ᱪᱟᱜ ᱠᱷᱟᱱ ᱫᱚ᱾
ᱵᱟᱝ ᱪᱟᱞᱟᱣ ᱫᱚᱞᱤᱧ ᱪᱟᱞᱟᱜᱼᱟ ᱟᱹᱰᱤ ᱫᱤᱱ ᱵᱟᱝᱤᱧ ᱪᱟᱞᱟᱣ ᱦᱩᱭ ᱠᱟᱱᱟ ᱛᱚᱦᱚᱱᱮ ᱛᱤᱥ ᱯᱟᱹᱦᱤᱞ ᱡᱩᱜᱽ ᱨᱮ ᱢᱤᱫ ᱫᱷᱟᱣ ᱥᱮᱱ ᱦᱩᱭ ᱞᱮᱱᱟ᱾ ᱱᱚᱣᱟ ᱵᱚᱦᱩᱛ ᱥᱮᱨᱢᱟ ᱨᱮᱱᱟᱜ ᱠᱟᱛᱷᱟ᱾
ᱦᱩᱸ᱾
ᱛᱟᱦᱚᱞᱮ ᱥᱮᱸᱫᱽᱨᱟ ᱠᱚᱵᱤᱱ ᱪᱟᱜ ᱠᱟᱱᱟ ᱥᱮ ᱵᱟᱝ?
ᱦᱩᱸᱻ ᱥᱮᱸᱫᱽᱨᱟ ᱫᱚ ᱵᱟᱝ ᱪᱟᱞᱟᱣ ᱦᱩᱭᱩᱜ ᱠᱟᱱᱟ᱾
ᱟᱯᱮ ᱥᱮᱫ ᱢᱟ ᱫᱚᱢᱮ ᱛᱚᱨᱚᱜ ᱠᱚ ᱠᱩᱞᱟᱹᱭ ᱠᱚ ᱛᱩᱭᱩ ᱠᱚ ᱫᱚᱢᱮ ᱠᱚ ᱧᱟᱢᱚᱜ ᱠᱟᱱᱟ?
ᱦᱮᱸ ᱧᱟᱢᱚᱜ ᱜᱮᱭᱟ ᱠᱚ ᱟᱞᱮ ᱥᱮᱫ ᱫᱚ ᱟᱞᱮ ᱥᱮᱫ ᱢᱟ ᱵᱤᱨ ᱫᱤᱥᱚᱢ ᱦᱚᱲ ᱛᱚ ᱟᱫᱚ ᱟᱞᱮᱥᱮᱫ ᱫᱚ ᱢᱟᱱᱮ ᱡᱷᱚᱛᱚ ᱜᱮᱠᱚ ᱧᱟᱢᱚᱜ ᱜᱮᱭᱟ᱾ ᱟᱹᱵᱤᱱ ᱫᱚ ᱢᱟᱱᱮ ᱪᱮᱫ ᱫᱤᱥᱚᱢ?
ᱟᱹᱞᱤᱧ ᱫᱚ ᱵᱤᱨ ᱫᱤᱥᱚᱢ ᱜᱮ ᱟᱹᱞᱤᱧ ᱦᱚᱸ ᱟᱹᱞᱤᱧ ᱦᱚᱸ ᱥᱮᱸᱫᱽᱨᱟ ᱠᱚᱞᱤᱧ ᱪᱟᱞᱟᱣ ᱞᱮᱱᱟ ᱦᱚᱞᱟ ᱦᱚᱞᱟ ᱢᱤᱜᱴᱟᱝ ᱥᱩᱠᱨᱤ ᱜᱚᱡ ᱟᱹᱜᱩ ᱦᱩᱭ ᱞᱮᱱᱟ ᱵᱤᱨ ᱠᱷᱚᱡ ᱟᱫᱚ ᱚᱱᱟᱜᱮ ᱟᱹᱭᱩᱵ ᱠᱟᱛᱮᱜ ᱟᱹᱰᱤ ᱟᱹᱭᱩᱵ ᱠᱟᱛᱮᱜ ᱡᱤᱞ ᱠᱚ ᱡᱚᱢ ᱠᱟᱛᱮᱫ ᱚᱲᱟᱜ ᱠᱚ ᱪᱟᱞᱟᱣ ᱠᱟᱛᱮ ᱡᱟᱹᱯᱤᱫ ᱦᱩᱭᱮᱱᱟ ᱟᱫᱚ ᱛᱮᱦᱮᱱ ᱠᱟᱹᱴᱤᱡ ᱵᱮᱲᱟ ᱠᱟᱛᱮ ᱵᱮᱨᱮᱫ ᱠᱟᱛᱮ ᱰᱟᱝᱨᱤ ᱠᱚ ᱚᱲᱟᱜ ᱦᱩᱭᱩᱜ ᱠᱟᱱᱟ ᱱᱚᱛᱮ ᱨᱮ ᱱᱚᱣᱟ ᱵᱮᱲᱟ ᱨᱮᱜᱮ ᱫᱩᱲᱩᱵ
ᱟᱯᱮ ᱥᱮᱫ ᱥᱮᱸᱫᱽᱨᱟ ᱢᱮᱞ ᱵᱟᱯᱮ ᱪᱟᱜᱼᱟ᱾
ᱦᱩᱸ ᱪᱟ ᱫᱚᱠᱚ ᱪᱟᱜ ᱜᱮᱭᱟ ᱠᱚᱢ ᱵᱮᱥᱤ ᱢᱟᱱᱮ ᱫᱤᱱ ᱫᱚ ᱵᱟᱠᱚ ᱪᱟᱜ ᱜᱮᱭᱟ ᱚᱝᱠᱟ᱾ ᱢᱟᱱᱮ ᱚᱠᱚᱭ ᱴᱟᱭᱤᱢ ᱵᱟᱹᱱᱩᱜ ᱛᱟᱭᱟ, ᱱᱮᱛᱟᱨ ᱫᱚ ᱠᱟᱹᱢᱤ ᱠᱟᱹᱢᱤ ᱪᱟᱯ᱾ ᱫᱤᱱ ᱠᱟᱱᱟ ᱛᱚ ᱢᱟᱱᱮ ᱠᱟᱹᱢᱤ ᱠᱟᱛᱮᱜ ᱢᱟᱱᱮ ᱚᱠᱚᱭᱟᱜ ᱠᱟᱹᱢᱤ ᱢᱮᱱᱟᱜᱼᱟ ᱩᱝᱠᱩ ᱫᱚ ᱵᱟᱠᱚ ᱪᱟ ᱠᱚᱣᱟ ᱱᱚᱜᱼᱚᱭ ᱠᱟᱹᱴᱤᱡ ᱯᱷᱤᱨᱤ ᱧᱚᱜ ᱜᱮᱭᱟᱭ ᱛᱟᱦᱞᱮ ᱩᱝᱠᱩ ᱱᱩᱝᱠᱩ ᱠᱚ ᱪᱟᱞᱟᱜᱼᱟ᱾
ᱦᱚᱸᱻ ᱛᱟᱦᱞᱮ ᱟᱞᱮ ᱥᱮᱜ ᱦᱤᱡᱩᱜ ᱢᱮ ᱢᱤᱫ ᱫᱤᱱ ᱛᱟᱦᱞᱮ ᱥᱮᱸᱫᱽᱨᱟ ᱠᱚᱱ ᱪᱟᱞᱟᱜᱼᱟ ᱮᱸᱱᱟᱹᱠᱷᱟᱱ ᱟᱞᱮ ᱟᱹᱛᱩ ᱨᱮᱱ ᱠᱚᱲᱟ ᱠᱚᱧ ᱞᱟᱹᱭ ᱟᱠᱚᱣᱟ᱾ ᱚᱱᱛᱮᱱ ᱜᱤᱫᱽᱨᱟᱹ
ᱩᱸ ᱱᱤᱡᱮ ᱢᱟ ᱥᱮ ᱠᱚᱢ ᱥᱮᱸᱫᱽᱨᱟ ᱱᱟᱜ ᱴᱟᱱ ᱠᱚᱫᱚ ᱵᱟᱹᱱᱩᱜ, ᱚᱱᱟ ᱢᱚᱫᱽᱫᱷᱮ ᱠᱟᱹᱴᱤᱡ ᱪᱟᱞᱟᱜᱼᱟ ᱠᱟᱹᱴᱤᱡ ᱢᱟᱱᱮ ᱫᱤ ᱰᱷᱮᱨ ᱧᱚᱜ ᱮᱢ ᱪᱟᱞᱟᱣ ᱞᱮᱱ ᱠᱷᱟᱱ ᱨᱟᱹᱥᱠᱟᱹ ᱜᱮ ᱵᱩᱡᱷᱟᱹᱜᱼᱟ ᱛᱚ ᱥᱮᱸᱫᱽᱨᱟ ᱦᱚᱸ᱾ ᱞᱟᱹᱭᱟ ᱠᱚ ᱟᱫᱚ ᱱᱤᱡᱮ ᱛᱚ ᱚᱝᱠᱟ ᱥᱮᱸᱫᱽᱨᱟ ᱵᱟᱝ ᱪᱟᱞᱟᱣ ᱦᱩᱭ ᱟᱠᱟᱱᱟ ᱪᱤᱠᱟᱹᱛᱮᱢ ᱵᱩᱡᱟ ᱚᱱᱟ ᱦᱩᱭᱩᱜᱼᱟ᱾ ᱢᱟᱱᱮ ᱥᱮᱸᱫᱽᱨᱟ ᱨᱮ ᱥᱮᱸᱫᱽᱨᱟ ᱨᱮ ᱪᱤᱠᱟᱹ ᱨᱟᱹᱥᱠᱟᱹ ᱧᱟᱢᱚᱜᱼᱟ?
ᱥᱮᱸᱫᱽᱨᱟ ᱨᱮ ᱨᱟᱹᱥᱠᱟᱹ ᱵᱷᱟᱜᱮ ᱜᱮ ᱢᱮᱱᱟᱜᱼᱟ ᱠᱤᱱᱛᱩ ᱤᱧᱤᱧ ᱞᱟᱹᱭᱮᱫ ᱛᱷᱤ ᱥᱮᱸᱫᱽᱨᱟ ᱫᱚ ᱵᱟᱵᱚᱱ ᱪᱟᱜᱼᱟ ᱦᱮᱸ, ᱪᱮᱬᱮ ᱴᱩᱴᱤ ᱵᱚᱱ ᱪᱟᱜᱼᱟ ᱮᱱᱮ ᱠᱷᱟᱱ ᱫᱤᱠᱩ ᱟᱹᱛᱩ ᱠᱚᱨᱮ ᱡᱟᱦᱟᱱᱟᱜ ᱩᱞ ᱢᱩᱞ ᱵᱚᱱ ᱟᱹᱜᱩᱭ ᱛᱟᱠᱚᱣᱟ ᱛᱤᱭᱟᱹᱜ ᱛᱟᱠᱚᱣᱟ ᱵᱚᱱ᱾ ᱠᱟ ᱛᱤᱭᱟᱹᱜ ᱠᱟᱛᱮ ᱵᱚᱱ ᱟᱹᱜᱩ ᱠᱟᱛᱮ ᱵᱚᱱ ᱡᱚᱢᱟ, ᱪᱮᱬᱮ ᱵᱟᱵᱚᱱ ᱜᱚᱡ ᱫᱟᱲᱮ ᱭᱟᱠᱚ ᱨᱮᱦᱚᱸ ᱩᱞ ᱠᱚᱨᱮ ᱵᱚᱱ ᱡᱚᱢᱟ ᱴᱷᱤᱠ ᱦᱳᱭ ᱥᱮ᱾
ᱚᱱᱟ ᱫᱚ ᱡᱩᱫᱤ ᱩᱞ ᱩᱞ ᱢᱟᱱᱮ ᱟᱯᱮ ᱥᱮᱜ ᱢᱟ ᱢᱟᱱᱮ ᱩᱞ ᱛᱤᱭᱳᱜ ᱠᱚ ᱵᱟᱠᱚ ᱮᱜᱮᱨ ᱜᱮ
ᱢᱟᱱᱮ ᱮᱜᱮᱨ ᱫᱚᱠᱚ ᱮᱜᱮᱨᱟ ᱛᱟᱹᱣ ᱢᱚᱫᱽᱫᱷᱮ ᱛᱤᱠᱤᱱ ᱵᱮᱲᱟ ᱫᱚ ᱫᱤᱠᱩ ᱠᱚᱠᱚ ᱡᱟᱹᱯᱤᱫᱟ ᱛᱚ ᱟᱫᱚ ᱚᱱᱟ ᱢᱚᱫᱽᱫᱷᱮ ᱨᱮ ᱠᱩᱢᱲᱳ ᱠᱟᱛᱮ ᱵᱚᱱ ᱫᱟᱹᱲᱟ ᱤᱱᱟᱹᱠᱷᱟᱱ᱾
ᱩᱸ ᱠᱩᱵᱽᱲᱩ ᱢᱟ ᱵᱮᱥ ᱵᱟᱝ ᱠᱟᱱᱟ ᱠᱤᱱᱛᱩ ᱢᱟᱱᱮ ᱚᱱᱟ ᱦᱚᱸ ᱜᱟᱱ ᱫᱚ ᱜᱟᱱᱚᱜᱼᱟ ᱛᱮᱦᱤᱱ ᱛᱤᱠᱤᱱ ᱵᱮᱲᱟ ᱢᱟ ᱡᱷᱚᱛᱚ ᱠᱚ ᱡᱟᱹᱯᱤᱫᱟ ᱢᱟᱱᱮ ᱪᱮᱬᱮ ᱩᱱᱠᱩ ᱯᱟᱸᱣᱨᱟ ᱠᱚ ᱡᱟᱹᱯᱤᱫ ᱞᱮᱠᱟᱱ ᱚᱱᱟ ᱥᱩᱨ ᱠᱚᱨᱮ ᱴᱩᱴᱤ ᱜᱟᱱᱚᱜᱼᱟ ᱵᱟᱠᱷᱟᱱ ᱫᱚ ᱯᱟᱣᱨᱟ ᱠᱚᱫᱚ ᱥᱮ ᱵᱟᱠᱚ ᱴᱩᱴᱤ ᱦᱚᱪᱚ ᱱᱩᱭᱟ ᱥᱮ ᱟᱞᱮ ᱥᱮᱫ ᱫᱚ ᱢᱟᱱᱮ ᱯᱟᱶᱨᱟ ᱠᱚᱫᱚ ᱵᱟᱠᱚ ᱜᱚᱡ ᱦᱚᱪᱚ ᱱᱩᱭᱟ ᱟᱹᱥᱩᱞ ᱠᱚᱫᱚ
ᱦᱚᱞᱟ ᱢᱟ ᱟᱞᱮ ᱞᱮ ᱫᱩᱠᱟᱹᱱᱟ ᱪᱮᱬᱮ ᱜᱚᱡ ᱮᱠᱟᱛᱛᱩᱨ ᱴᱤ ᱞᱮ ᱜᱚᱡ ᱞᱮᱫ ᱠᱚᱣᱟ ᱪᱮᱬᱮ᱾ ᱚᱱᱟ ᱡᱤᱞ ᱟᱹᱰᱤ ᱟᱥᱛᱟᱢ ᱠᱟᱛᱮ ᱦᱟᱹᱴᱤᱧ ᱦᱩᱭ ᱠᱟᱱ ᱛᱟᱞᱮᱭᱟ ᱚᱱᱟ ᱡᱤᱞ ᱡᱚᱢ ᱠᱟᱛᱮᱜ ᱢᱟᱱᱮ ᱮᱛᱚ ᱫᱟᱜ ᱥᱮᱡ ᱡᱚᱝ ᱡᱚᱴ ᱴᱟᱣ ᱠᱟᱫᱤᱧᱟ ᱨᱟᱱ ᱟᱹᱜᱩ ᱠᱟᱛᱮᱜ ᱨᱮᱦᱚᱸ ᱵᱟᱹᱧ ᱵᱷᱟᱜᱤᱜ ᱠᱟᱱᱟ᱾ ᱟᱯᱮ ᱥᱮᱫ ᱚᱝᱠᱟ ᱨᱟᱱ, ᱨᱮᱱᱟᱜ ᱚᱡᱷᱟ ᱴᱚᱡᱷᱟ ᱢᱮᱱᱟᱜ ᱠᱚᱣᱟ ᱥᱮ ᱪᱮᱜ ᱚᱱᱛᱤᱧ ᱪᱟᱞᱟᱜ ᱛᱤᱧ ᱛᱟᱦᱚᱞᱮ ᱨᱟᱱᱤᱧ ᱟᱹᱜᱩ ᱡᱩᱱᱤᱜᱼᱟ᱾
ᱦᱩᱸᱢ ᱚᱡᱷᱟ ᱢᱟ ᱢᱮᱱᱟᱜ ᱠᱚᱜᱮ ᱟᱫᱚ ᱚᱱᱟ ᱨᱟᱱ ᱫᱚ ᱚᱱᱟ ᱫᱚ ᱵᱮᱥ ᱫᱚ ᱵᱮᱥᱚᱜᱼᱟ ᱟᱫᱚ ᱨᱟᱱ ᱡᱚᱢ ᱛᱚᱨᱟ ᱠᱤ ᱵᱮᱥᱚᱜᱼᱟ᱾ ᱚᱱᱟ ᱵᱮᱥ ᱫᱚ ᱢᱟᱱᱮ ᱟᱯᱮ ᱫᱚ ᱢᱟᱱᱮ ᱩᱛᱩ ᱠᱮᱫᱟ ᱯᱮ ᱫᱚᱢᱮ ᱡᱷᱟᱞ ᱠᱚᱯᱮ ᱮᱢᱟᱫᱟ ᱛᱚ ᱡᱟᱹᱱᱤᱡ ᱪᱚᱜ ᱵᱤᱥᱤ ᱭᱮᱱᱟ ᱡᱷᱟᱞ ᱠᱚ ᱥᱩᱱᱩᱢ ᱠᱚ ᱛᱟᱭ ᱡᱟᱹᱱᱤᱡ ᱚᱱᱠᱟ ᱵᱤᱱ ᱫᱟᱜ ᱥᱮᱫ ᱡᱚᱝ ᱠᱟᱱᱟ᱾
ᱦᱚᱸᱢ ᱛᱟᱦᱚᱞᱮ ᱢᱤᱫ ᱫᱤᱱ ᱥᱮᱸᱫᱽᱨᱟ ᱪᱮᱬᱮ ᱴᱩᱴᱤ ᱵᱟᱠᱷᱟᱱ ᱥᱮᱸᱫᱽᱨᱟ ᱵᱚᱱ ᱪᱟᱞᱟᱜᱼᱟ ᱡᱟᱦᱟᱸ ᱛᱤᱥᱚᱜ ᱜᱮ ᱛᱟᱯᱚᱨᱮ ᱢᱟᱞᱴ ᱛᱟᱞ ᱠᱚ ᱦᱟᱱᱤ ᱤᱭᱟᱹ ᱵᱟᱯᱞᱟ ᱚᱲᱟᱜ ᱨᱮ ᱢᱤᱫ ᱴᱮᱱ ᱠᱩᱲᱤ ᱞᱟᱝ ᱯᱚᱴᱟᱣ ᱠᱮᱫᱮ ᱫᱚ, ᱩᱱᱤ ᱧᱟᱯᱟᱢ ᱴᱟᱯᱟᱢ ᱠᱚ ᱞᱟᱹᱭᱟᱢ ᱠᱟᱱᱟᱭ ᱥᱮ ᱵᱟᱝ?
ᱦᱮᱸ ᱧᱟᱯᱟᱢ ᱫᱚ ᱞᱟᱹᱭᱟᱹᱧ ᱠᱟᱱᱟ ᱦᱚᱞᱟ ᱜᱮᱞᱤᱧ ᱦᱚᱞᱟ ᱥᱮ ᱢᱟᱫᱷᱮᱨ ᱢᱤᱫ ᱫᱤᱱ ᱧᱟᱯᱟᱢᱤᱧ ᱫᱩᱠᱟᱱᱟ ᱦᱩᱸ ᱧᱟᱯᱟᱢ ᱱᱟ ᱞᱤᱧ ᱨᱚᱲ ᱵᱟᱲᱟ ᱛᱟᱯᱚᱨᱮ ᱠᱟᱹᱴᱤᱡ ᱨᱚᱲ ᱵᱟᱲᱟ ᱠᱟᱛᱮ ᱚᱲᱟᱜ ᱪᱟᱞᱟᱣ ᱱᱟᱭ᱾ ᱟᱨ ᱟᱹᱵᱤᱱ ᱢᱟᱱᱮ ᱟᱹᱵᱤᱱ ᱫᱚ ᱯᱷᱳᱱᱟᱵᱤᱱ ᱠᱟᱱᱟᱭ ᱥᱮ ᱵᱟᱝ ᱛᱟᱦᱚᱞᱮ ᱱᱩᱭ ᱴᱤᱡ
ᱯᱷᱳᱱ ᱫᱚᱭ ᱯᱷᱳᱱᱟᱹᱞᱤᱧ ᱠᱟᱱᱟ ᱧᱟᱯᱟᱢ ᱢᱟᱛᱚ ᱦᱚᱦᱚ ᱟᱹᱞᱤᱧ ᱠᱟᱱᱟ ᱠᱤᱱᱛᱩ ᱮᱠᱞᱟ ᱠᱤ ᱪᱟᱞᱟᱣ ᱜᱟᱱᱚᱜᱼᱟ ᱛᱟᱦᱚᱞᱮ ᱚᱱᱟ ᱠᱷᱟᱹᱛᱤᱨ ᱞᱟᱹᱭ ᱫᱟᱞᱤᱧ ᱟᱹᱵᱤᱱ ᱜᱚᱲᱚ ᱟᱹᱞᱤᱧ ᱵᱤᱱ ᱮᱸᱰᱮᱠᱷᱟᱱ ᱡᱚᱠᱷᱚᱱ ᱟᱹᱵᱤᱱ ᱧᱟᱯᱟᱢ ᱵᱤᱱ ᱪᱟᱞᱟᱜᱼᱟ ᱟᱹᱞᱤᱧ ᱞᱤᱧ ᱜᱚᱲᱚ ᱟᱵᱱᱟ ᱤᱧ ᱡᱚᱠᱷᱚᱱ ᱧᱟᱯᱟᱢ ᱤᱧ ᱪᱟᱞᱟᱜᱼᱟ ᱟᱢ ᱞᱤᱧ ᱜᱚᱲᱚ ᱟᱢᱟ ᱚᱱᱠᱟ ᱟᱨᱠᱤ᱾
ᱦᱮᱸ ᱟᱪᱪᱷᱟ ᱵᱮᱥ ᱢᱟ ᱵᱮᱥ ᱜᱮᱭᱟ᱾ ᱫᱚ ᱧᱟᱯᱟᱢ ᱛᱚ ᱪᱟᱞᱟᱣ ᱛᱚ ᱵᱩᱡᱷᱟᱹᱣᱱᱤᱡ ᱠᱟᱱ ᱜᱮ ᱱᱤᱛᱚᱜ ᱠᱚᱲᱟ ᱜᱤᱫᱽᱨᱟᱹ ᱛᱚᱢ ᱵᱩᱡᱟ
ᱧᱟᱯᱟᱢ ᱠᱚᱫᱚ ᱵᱤᱨᱟᱴ ᱴᱟᱱ ᱱᱤᱡᱮᱥᱚᱯᱟᱜ ᱫᱚ
ᱛᱟᱦᱚᱞᱮ ᱪᱮᱫ ᱤᱧ ᱞᱟᱹᱭᱫᱟ ᱡᱚᱠᱷᱚᱱ ᱧᱟᱯᱟᱢ ᱞᱟᱝ ᱪᱟᱜᱼᱟ ᱠᱮᱢᱨᱟ ᱴᱮᱢᱨᱟ ᱞᱟᱝ ᱤᱫᱤ ᱛᱚᱨᱟᱭᱟ᱾ ᱟᱨ ᱟᱨ ᱚᱣᱟᱱ ᱯᱷᱟᱭᱤᱵᱽ ᱛᱮᱞᱟᱝ ᱪᱟᱞᱟᱜᱼᱟ᱾ ᱟᱨ ᱡᱚᱠᱷᱚᱱ ᱠᱟᱹᱴᱤᱡ ᱠᱩᱲᱤ ᱠᱚᱞᱟᱝ ᱧᱮᱞ ᱠᱚᱣᱟ ᱩᱱᱠᱩ ᱠᱟᱹᱴᱤᱡ ᱞᱟᱝ ᱯᱚᱴᱟᱣ ᱨᱮᱱᱟᱜ ᱞᱟᱝ ᱪᱮᱥᱴᱟᱭᱟ᱾ ᱱᱮᱛᱟᱨ ᱢᱤᱫᱴᱟᱝ ᱠᱩᱲᱤ ᱛᱮ ᱢᱟᱱᱮ ᱥᱟᱱᱛᱤ ᱢᱟᱱᱮ ᱵᱟᱭ ᱥᱟᱱᱛᱤ ᱜᱮ ᱵᱟᱝ ᱵᱩᱡᱷᱟᱹᱜ ᱠᱟᱱᱟ᱾ ᱟᱨ ᱵᱟᱨᱭᱟ ᱯᱮᱭᱟ ᱫᱚᱨᱠᱟᱨᱚᱜ ᱠᱟᱱᱟ᱾
ᱩᱸᱦ ᱵᱮᱥ
ᱚ ᱛᱟᱨᱯᱚᱨᱮ᱾ ᱥᱮ ᱞᱟᱝ ᱪᱟᱞᱟᱜᱼᱟ ᱤᱧ ᱫᱚ ᱢᱤᱛᱟᱹᱧ ᱠᱟᱱᱟᱭ ᱠᱚ ᱜᱟᱯᱟ ᱢᱮᱭᱟᱝ ᱧᱟᱯᱟᱢ ᱪᱟᱞᱟᱣ ᱟᱫᱚ ᱪᱮᱫ ᱦᱮᱸ ᱥᱮ ᱵᱟᱝᱟᱹᱧ ᱠᱟᱹᱴᱤᱡ ᱞᱟᱹᱭ ᱛᱟᱞᱟᱝ ᱢᱮ ᱪᱟ ᱫᱟᱲᱮ-ᱟᱢ ᱥᱚᱢᱚᱭᱮ ᱫᱟᱲᱮᱭᱟᱜ-ᱟᱢ ᱥᱮ ᱯᱚᱨᱮ ᱛᱤᱧ ᱞᱟᱹᱭᱟ ᱭᱟ ᱤᱧ ᱜᱟᱛᱮ ᱵᱟᱭ ᱥᱚᱢᱳᱚᱭ ᱫᱟᱲᱮᱭᱟᱜ ᱠᱟᱱᱟ ᱯᱚᱨᱮ ᱛᱮᱞᱤᱧ ᱪᱟᱞᱟᱜ-ᱟ᱾
ᱦᱚᱸ ᱢᱟ ᱟᱢ ᱜᱮ ᱞᱟᱹᱭ ᱢᱮ ᱢᱟᱱᱮ ᱛᱤᱥ ᱠᱚᱛᱮ ᱞᱟᱝ ᱪᱟᱜᱼᱟ?
ᱢᱟ ᱟᱢ ᱜᱮ ᱞᱟᱹᱭ ᱛᱟᱞᱟᱝ ᱢᱮ ᱛᱤᱥ ᱠᱚᱛᱮᱢ ᱥᱚᱢᱳᱭᱚᱜ ᱠᱟᱱᱟ ᱛᱟᱨ ᱢᱚᱛᱚᱱ ᱤᱧ ᱦᱚᱸ ᱚᱱᱠᱟ ᱞᱟᱹᱭ ᱦᱩᱭᱩᱜ ᱛᱤᱧᱟᱹ ᱥᱮ ᱡᱮ ᱱᱤᱱᱟᱹ ᱦᱤᱞᱳ ᱫᱚ ᱥᱤᱭᱳᱨ ᱞᱤᱧ ᱪᱟᱞᱟᱜᱼᱟ᱾
ᱪᱟᱞᱟᱣ ᱫᱚ ᱢᱟᱱᱮ ᱱᱤᱡᱮ ᱥᱚᱯᱟᱜ ᱦᱚᱸ ᱥᱚᱢᱚᱭ ᱧᱮᱞ ᱠᱟᱛᱮ ᱪᱟᱞᱟᱜ ᱦᱩᱭᱩᱜᱼᱟ ᱥᱮ? ᱵᱟᱠᱷᱟᱱ ᱫᱚ ᱠᱟᱹᱴᱤᱡ ᱰᱤᱥᱴᱟᱯ ᱜᱚᱫᱚᱜ-ᱟ᱾ ᱦᱮᱸ ᱥᱚᱢᱚᱭ ᱵᱚᱞᱛᱮ ᱜᱮᱞᱮ ᱟᱹᱞᱤᱧᱟᱜ ᱥᱚᱢᱚᱭ ᱫᱚ ᱠᱚᱭᱮᱠ ᱫᱤᱱ ᱫᱚ ᱢᱮᱱᱟᱜᱼᱟ ᱢᱟᱱᱮ ᱥᱚᱢᱚᱭ ᱜᱮ ᱤᱭᱟᱹ ᱜᱮᱭᱟ ᱞᱤᱧ ᱟᱵᱤᱱᱟᱜ ᱜᱮ ᱪᱮᱠᱟ ᱥᱚᱢᱚᱭ ᱱᱤᱛᱚᱜ ᱴᱟᱭᱤᱢ?
ᱟᱹᱞᱤᱧᱟᱜ ᱦᱚᱸ ᱥᱚᱢᱚᱭ ᱵᱷᱟᱜᱮ ᱜᱮ ᱢᱮᱱᱟᱜᱼᱟ ᱵᱟᱝ ᱫᱚ ᱵᱟᱝ᱾ ᱟᱫᱚ ᱦᱟᱱᱤᱭᱟ ᱩᱞ ᱫᱟᱨᱮ ᱵᱩᱴᱟᱹᱨ ᱨᱮ ᱢᱤᱫᱴᱟᱝ ᱠᱩᱲᱤ ᱢᱟᱱᱮ ᱦᱟᱸᱵᱩᱜ ᱠᱟᱛᱮᱫ ᱵᱟ ᱵᱤᱱ ᱛᱤᱸᱜᱩ ᱞᱮᱱᱟ ᱩᱱᱤᱴᱤᱜ ᱦᱚᱸ ᱞᱟᱹᱭᱮᱫ ᱟᱢ ᱥᱟᱶ ᱮ ᱧᱟᱯᱟᱢᱚᱜ-ᱟ ᱤᱧᱟᱹ ᱯᱷᱳᱱᱟ ᱫᱤᱧ ᱛᱟᱦᱮᱜ ᱟᱢ ᱟᱢᱟᱜ ᱯᱷᱳᱱ ᱵᱟᱝ ᱞᱟᱜᱟᱜ ᱠᱟᱱ ᱛᱤ ᱤᱧᱟᱹᱜ ᱯᱷᱳᱱᱟ ᱫᱤᱧ ᱛᱟᱦᱮᱜ-ᱟ ᱵᱩᱡ ᱫᱟᱢ᱾ ᱛᱚ ᱩᱱᱤᱧ ᱢᱮᱛᱟ ᱫᱮᱭᱟ ᱞᱟᱹᱭ ᱫᱟᱹᱧ ᱩᱱᱤᱭᱟᱜ ᱛᱚ ᱢᱟ ᱯᱷᱳᱱ ᱫᱟᱜ ᱨᱮ ᱰᱩᱵᱩᱡ ᱠᱷᱟᱨᱟᱯ ᱟᱠᱟᱱ ᱛᱟᱭᱟ᱾ ᱵᱟᱠᱷᱟᱱ ᱟᱢᱟᱜ ᱮᱴᱟᱜ ᱱᱟᱢᱵᱟᱨᱤᱧ ᱡᱩᱫᱤᱧ ᱮᱢ ᱠᱮᱭᱟ ᱡᱩᱫᱤ ᱵᱮᱥᱛᱚ ᱢᱮᱥᱛᱚ ᱧᱟᱢ ᱡᱮᱢᱟ ᱛᱟᱦᱞᱮ ᱥᱟᱹᱜᱟᱹᱭ ᱛᱚᱯᱟᱜ ᱠᱚᱜᱼᱟ ᱚᱱᱛᱮ ᱧᱟᱯᱟᱢ ᱪᱟᱜ ᱵᱟᱞᱟᱝ ᱧᱟᱢ ᱠᱮᱭᱟ᱾
ᱟᱪᱪᱷᱟ᱾
ᱛᱟᱦᱚᱞᱮ ᱟᱢᱟᱨ ᱱᱟᱢ ᱟᱢᱟᱜ ᱱᱟᱢᱵᱟᱨᱤᱧ ᱞᱟᱹᱭ ᱟᱭᱟ ᱥᱮ ᱵᱟᱹᱧ ᱞᱟᱹᱭ ᱟᱭᱟ ᱥᱮ ᱩᱱᱤ ᱠᱩᱲᱤ ᱜᱮ ᱫᱚᱢᱮ ᱯᱷᱳᱱᱟ ᱥᱟᱨᱟᱫᱤᱱᱮ ᱯᱷᱳᱱᱟᱢ ᱠᱟᱱᱟ᱾
ᱵᱟᱝ ᱟᱹᱞᱤᱧᱟᱜ ᱫᱚ ᱮᱢ ᱨᱮᱦᱚᱸ ᱜᱟᱱᱚᱜ-ᱟ ᱟᱹᱞᱤᱧ ᱫᱚᱞᱤᱧ ᱢᱟᱱᱮ ᱟᱞᱤᱧ ᱨᱮᱱ ᱫᱚ ᱡᱮ ᱟᱢᱫᱟ ᱠᱟᱛᱮᱜ ᱜᱟᱛᱮ ᱠᱚ ᱠᱚᱠᱚ ᱛᱟᱦᱮᱱ ᱛᱟᱞᱤᱧᱟ ᱛᱚ ᱟᱫᱚ ᱟᱹᱞᱤᱧ ᱫᱚ ᱚᱱᱠᱟ ᱞᱟᱹᱭ ᱠᱟᱛᱮᱫ ᱞᱤᱧ ᱵᱩᱡᱷᱟᱹᱣ ᱜᱚᱫ ᱠᱟᱭᱟ᱾
ᱦᱩᱸ᱾ ᱛᱟᱞᱦᱮ ᱛᱮᱦᱮᱱ ᱵᱷᱤᱰᱭᱳ ᱠᱚᱨᱟᱣ ᱵᱚᱱ ᱪᱟᱞᱟᱜ ᱟᱢ ᱞᱟᱹᱭ ᱮᱫ ᱛᱟᱦᱮᱫ ᱫᱚᱵᱚᱱ ᱟᱠᱟ ᱥᱮᱫ ᱵᱚᱱ ᱪᱟᱞᱟᱜᱼᱟ ᱞᱟᱹᱭ ᱛᱟᱵᱚᱱ ᱢᱮᱥᱮ ᱠᱟᱹᱴᱤᱡ ᱡᱟᱭᱜᱟ ᱠᱚᱢ ᱧᱮᱞ ᱠᱟᱫᱟ ᱟᱢ ᱜᱮ᱾ ᱛᱚ ᱜᱚᱴᱟᱢ ᱫᱟᱲᱟᱣ ᱟᱠᱟᱫ ᱛᱟᱵᱚᱱᱟ ᱜᱚᱴᱟ᱾
ᱟᱫᱚ ᱚᱠᱟ ᱥᱮᱫ ᱫᱚᱵᱚᱱ ᱪᱟᱞᱟᱜᱼᱟ ᱚᱠᱟ ᱛᱮᱵᱚᱱ ᱪᱟᱞᱟᱜᱼᱟ ᱞᱟᱹᱭ ᱫᱟᱵᱚᱱ?
ᱚᱱᱛᱮ ᱟᱵᱚᱣᱟᱜ ᱚᱱᱟ ᱯᱟᱨᱠᱮ ᱥᱮᱫ ᱵᱚᱱ ᱪᱟᱞᱟᱜᱼᱟ ᱦᱳᱭ ᱥᱮ᱾
ᱦᱩᱸ ᱟᱵᱚ ᱥᱮᱱᱟᱜ ᱯᱟᱨᱠᱮ ᱯᱟᱨᱠᱮ ᱠᱚᱨᱮ ᱜᱮ ᱵᱷᱟᱜᱮᱜᱼᱟ᱾
ᱦᱮᱸ ᱮᱸᱰᱮᱠᱷᱟᱱ ᱠᱩᱲᱤ ᱠᱚᱲᱟ ᱠᱚ ᱧᱟᱯᱟᱢ ᱠᱚᱠᱚ ᱦᱤᱡᱩᱜᱼᱟ ᱠᱟᱹᱴᱤᱡ ᱯᱷᱳᱴᱳ ᱠᱚᱠᱚ ᱛᱩᱞᱟᱹᱜᱼᱟ᱾ ᱟᱵᱚ ᱨᱟᱹᱥᱠᱟᱹᱵᱚᱱ ᱵᱩᱡᱷᱟᱹᱣᱟ ᱡᱮ ᱵᱟᱝ ᱱᱚᱜᱼᱭ ᱠᱟᱹᱴᱤᱡ ᱢᱟᱱᱮ ᱦᱚᱲ ᱠᱚᱠᱚ ᱥᱟᱯᱚᱴᱮᱫ ᱞᱮᱭᱟ ᱠᱟᱹᱴᱤᱡ᱾
ᱦᱩ᱾
ᱛᱟᱨᱯᱚᱨᱮ ᱪᱮᱫ ᱠᱚᱯᱮ ᱩᱛᱩ ᱠᱮᱫᱮᱜᱼᱟ ᱛᱮᱦᱮᱧ ᱫᱚ ᱚᱲᱟᱜ ᱠᱚᱨᱮ?
ᱩᱛᱩ ᱟᱨ ᱱᱚᱣᱟ ᱴᱟᱱ ᱨᱮ ᱡᱟᱹᱯᱩᱫ ᱫᱟᱭ ᱱᱚᱱᱚᱛᱮ ᱢᱟ ᱫᱚᱢᱮ ᱟᱞᱮ ᱥᱮᱫ᱾ ᱪᱮᱫ ᱫᱚᱢ ᱩᱛᱩᱭᱟ ᱱᱚᱜᱼᱚᱭ ᱟᱲᱟᱜ ᱵᱷᱟᱹᱡᱤ᱾
ᱚᱻ
ᱟᱨ ᱟᱹᱵᱤᱱ ᱪᱮᱫ ᱠᱚᱵᱤᱱ ᱩᱛᱩ ᱠᱮᱫᱟ ᱚᱱᱟᱜᱮ?
ᱟᱞᱮ ᱢᱟ ᱦᱚᱞᱟ ᱟᱹᱭᱩᱵ ᱵᱮᱲᱟ ᱢᱤᱫᱴᱟᱝ ᱛᱩᱭᱩ ᱞᱮ ᱜᱚᱡ ᱞᱮᱫᱮᱭᱟ ᱟᱫᱚ ᱩᱱᱤᱜᱮ ᱛᱤᱱ ᱫᱚᱞᱮ ᱵᱷᱟᱹᱡᱤ ᱠᱟᱛᱮᱫ ᱞᱮ ᱫᱚᱦᱚ ᱟᱠᱟᱫᱟ ᱟᱫ ᱚᱫᱷᱮᱠ ᱞᱮ ᱨᱚᱦᱚᱲ ᱟᱠᱟᱫᱟ ᱚᱫᱷᱮᱠ ᱞᱮ ᱡᱚᱢ ᱠᱟᱫᱟ ᱟᱨᱠᱤ᱾
ᱩᱢ ᱟᱯᱮ ᱥᱮᱫ ᱢᱟ ᱛᱩᱭᱩ ᱠᱚ ᱡᱚᱢ ᱠᱚᱜᱮᱭᱟ?
ᱟᱞᱮ ᱥᱮᱫ ᱛᱩᱭᱩ ᱠᱚ ᱡᱚᱢ ᱠᱚᱜᱮᱭᱟ᱾ ᱡᱚᱛᱚ ᱜᱮᱠᱚ ᱡᱚᱢ ᱠᱚᱜᱮᱭᱟ ᱟᱨᱠᱤ, ᱛᱟᱹᱭᱩ ᱡᱚᱢ ᱞᱮᱠᱷᱟᱱ ᱟᱨᱠᱤ ᱨᱳᱜᱽ ᱟᱡᱟᱨ ᱠᱚ ᱵᱟᱝ ᱦᱩᱭᱩᱜᱼᱟ ᱚᱱᱟ ᱜᱮ᱾
ᱦᱩᱸ ᱞᱟᱹᱭ ᱟᱠᱚ ᱩᱱᱠᱩ ᱯᱟᱹᱦᱤᱞ ᱠᱚ ᱦᱟᱲᱟᱢ ᱠᱚᱠᱚ ᱞᱟᱹᱭᱟ ᱛᱚ᱾ ᱛᱩᱭᱩ ᱡᱚᱢ ᱞᱮᱠᱷᱟᱱ ᱛᱚ ᱨᱳᱜᱽ ᱠᱚ ᱵᱟᱝ ᱦᱩᱭᱩᱜ ᱜᱮᱭᱟ ᱢᱟᱱᱮ ᱪᱮᱫ ᱨᱳᱜᱽ ᱛᱟᱦᱮᱸ ᱞᱮᱱᱠᱷᱟᱱ ᱪᱟᱵᱟ ᱪᱮᱛᱟ᱾
ᱦᱩᱸ᱾ ᱛᱟᱦᱚᱞᱮ ᱟᱹᱵᱤᱱ ᱫᱚ ᱛᱩᱭᱩ ᱡᱤᱞ ᱠᱚᱵᱤᱱ ᱡᱚᱢ ᱜᱮᱭᱟ ᱥᱮ ᱵᱟᱝ? ᱟᱹᱵᱤᱱ ᱫᱚ ᱛᱳᱭᱳ ᱡᱤᱞ ᱠᱚᱵᱤᱱ ᱡᱚᱢ ᱜᱮᱭᱟ ᱥᱮ ᱵᱟᱝ ᱛᱟᱦᱚᱞᱮ?
ᱵᱟ ᱟᱹᱞᱤᱧ ᱫᱚ ᱵᱟᱹᱞᱤᱧ ᱡᱚᱢ ᱢᱟᱱᱮ ᱛᱩᱭᱩ ᱡᱤᱞ ᱡᱚᱢ ᱞᱮᱠᱷᱟᱱ ᱢᱟᱱᱮ ᱪᱮᱠᱟ ᱛᱩᱭᱩᱡᱤᱞ ᱪᱮᱠᱟ ᱵᱩᱡᱷᱟᱹᱜ ᱜᱮᱭᱟ?
ᱢᱟᱱᱮ ᱵᱩᱡᱷᱟᱹᱣ ᱫᱚ ᱵᱩᱡᱷᱟᱹᱣᱼᱟ, ᱵᱷᱟᱜᱮ ᱜᱮ ᱠᱤᱱᱛᱩ ᱟᱫᱚ ᱱᱤᱡᱮᱴᱷᱮᱱ ᱜᱮ ᱪᱮᱫᱠᱟᱢ ᱵᱩᱡᱷᱟᱹᱣᱟ ᱟᱨᱠᱤ ᱢᱟᱱᱮ ᱡᱚᱛᱚ ᱦᱚᱲ ᱫᱚ ᱥᱚᱢᱟᱱ ᱵᱟᱝ ᱥᱩᱴ ᱠᱚᱣᱟ ᱛᱚ ᱡᱮᱞ ᱠᱚᱫᱚ ᱡᱚᱛᱚ ᱡᱮᱞ ᱫᱚ᱾ ᱚᱫᱷᱮᱠ ᱦᱚᱭᱛᱚ ᱥᱤᱢ ᱡᱮᱞ ᱵᱟᱠᱚ ᱡᱚᱢᱟ ᱟᱫᱷᱠ ᱢᱮᱨᱚᱢ ᱡᱮᱞ ᱵᱟᱠ ᱡᱚᱢᱟ ᱰᱩᱝᱨᱤ ᱡᱮᱞ ᱵᱟᱠᱚ ᱡᱚᱢᱟ ᱚᱱᱟᱱ ᱦᱚᱲᱛᱚ ᱢᱮᱱᱟᱜ ᱠᱚ ᱟᱫᱷᱮᱠ ᱠᱚ᱾
ᱦᱩᱸ ᱢᱮᱱᱟᱜ ᱠᱚᱣᱟ
ᱟᱫᱚ ᱢᱤᱫ ᱫᱷᱟᱣ ᱡᱚᱢ ᱠᱟᱛᱮ ᱧᱮᱞᱟᱫ ᱵᱤᱱ ᱥᱮ ᱪᱮᱫ ᱞᱮᱠᱟ ᱵᱩᱡᱷᱟᱹᱜᱼᱟ᱾ ᱟᱞᱮ ᱥᱮ
ᱚ ᱛᱟᱦᱚᱞᱮ ᱟᱹᱵᱤᱱ ᱥᱮᱫ ᱢᱤᱫ ᱫᱤᱱ ᱞᱤᱧ ᱪᱟᱞᱟᱜᱼᱟ ᱟᱹᱵᱤᱱ ᱥᱮᱫ ᱪᱟᱞᱟᱣ ᱠᱟᱛᱮ ᱛᱚ ᱢᱤᱫ ᱫᱤᱱ ᱛᱳᱭᱩ ᱜᱚᱡᱮ ᱵᱤᱱ ᱥᱮ, ᱟᱜᱮ ᱜᱚᱡᱮ ᱵᱤᱱ ᱛᱟᱯᱚᱨᱮᱞᱤᱧ ᱪᱟᱞᱟᱜᱼᱟ᱾
ᱦᱮ, ᱵᱟᱠᱷᱟᱱ ᱦᱮᱡ ᱠᱟᱛᱮ ᱵᱮᱠᱟᱨ ᱠᱟᱹᱢᱤ ᱠᱚᱦᱚᱸ ᱠᱟᱢᱟᱹᱭ ᱛᱟᱵᱤᱱᱟ᱾
ᱦᱩᱸ ᱜᱚᱡᱮ ᱵᱤᱱ ᱟᱜᱮ ᱛᱟᱯᱚᱨ ᱞᱤᱧ ᱪᱟᱞᱟᱜᱼᱟ᱾ ᱢᱟᱱᱮ ᱜᱚᱡ ᱞᱮ ᱡᱩᱫᱤ ᱜᱚᱡ ᱟᱠᱟᱫᱮᱭᱟ ᱡᱩᱚᱫᱤ ᱞᱤᱧ ᱪᱟᱞᱟᱜᱼᱟ᱾ ᱛᱟᱦᱚᱞᱮ ᱚᱱᱟ ᱠᱷᱟᱱ ᱵᱷᱟᱜᱮᱼᱟ ᱢᱟᱱᱮ ᱟᱞᱤᱧ ᱦᱚᱸ ᱢᱟᱱᱮ ᱵᱩᱡ ᱠᱮᱫᱟᱞᱤᱧᱼᱼ
ᱦᱩᱻ
ᱜᱚᱡ ᱟᱠᱟᱱᱟ ᱵᱟᱠᱷᱟᱱ ᱟᱞᱤᱧ ᱪᱟᱞᱟᱣ ᱠᱟᱛᱮ ᱦᱮᱸ ᱪᱚ ᱜᱩᱡᱩᱜᱼᱟ ᱥᱮ ᱵᱟᱭ ᱜᱩᱡᱩᱼᱟ ᱟᱞᱤᱧᱟᱜ ᱢᱟᱱᱮ ᱚᱸᱰᱮ ᱦᱚᱸ ᱠᱟᱹᱴᱤᱡ ᱰᱤᱥᱴᱟᱯ ᱜᱚᱫᱚᱜ ᱟ ᱥᱮ᱾
ᱫᱟᱹᱫᱩ ᱛᱟᱠᱚ ᱵᱩᱰᱷᱤ ᱛᱟᱠᱚ ᱛᱟᱦᱞᱮ ᱢᱮᱱᱟᱜ ᱠᱚᱣᱟ ᱥᱮ ᱵᱟᱹᱱᱩᱜ ᱠᱚᱣᱟ?
ᱦᱩᱸ ᱢᱮᱱᱟᱜ ᱠᱚᱜᱮᱭᱟ ᱡᱚᱛᱚ ᱜᱮ᱾
ᱛᱟᱦᱞᱮ ᱩᱱᱠᱩ ᱠᱟᱹᱴᱤᱡ ᱤᱫᱤ ᱛᱚᱨᱟᱣᱟᱢ ᱡᱮᱳᱞᱤ ᱜᱚᱡᱮᱭᱟ ᱯᱳᱱᱟᱵᱤᱱᱟᱧ ᱩᱱᱚᱠᱩ ᱦᱚᱛ ᱡᱚᱢ ᱨᱮᱱᱟᱜ ᱥᱚᱠ ᱢᱮᱱᱟ ᱯᱟᱦᱤᱞ ᱦᱟᱲᱟᱢ ᱵᱩᱲᱦᱤ ᱠᱟ ᱠᱟᱨᱚᱱ ᱩᱱᱠᱩ ᱡᱚᱛᱚ ᱠᱤᱪᱷᱩ ᱠᱚ ᱵᱟᱲᱟᱭᱟ ᱡᱚᱢ ᱵᱟᱝ ᱡᱚᱢᱱᱟ᱾
ᱦᱩᱸ᱾ ᱢᱟ ᱱᱮᱛᱟᱨ ᱢᱟ ᱡᱚᱛᱚᱜ ᱜᱮ ᱜᱟᱱᱚᱜ ᱠᱟᱱ, ᱟᱨ ᱛᱟᱦᱚᱞᱮ ᱟᱯᱮᱥᱮᱫ ᱢᱟ ᱯᱳᱜᱨᱟᱢ ᱠᱚ ᱦᱩᱭᱩᱜᱼᱟ᱾ ᱥᱮ ᱵᱟᱝ?
ᱯᱳᱜᱨᱟᱢ ᱢᱟᱛᱚ ᱦᱩᱭ ᱜᱮᱛᱚ ᱠᱚ ᱞᱟᱹᱭ ᱫᱟ, ᱫᱮᱠᱷᱤ ᱟᱞᱮ ᱥᱮᱫ ᱫᱚ ᱯᱤᱠᱪᱟᱨ ᱠᱚᱠᱚ ᱪᱷᱟᱯᱟᱣ ᱠᱮᱫᱼᱟ᱾
ᱢᱟᱱᱮ ᱛᱤᱥ ᱠᱚᱛᱮ?
ᱦᱚᱜᱼᱚᱭ ᱛᱚ ᱟᱨ ᱵᱟᱨ ᱯᱮ ᱢᱟᱥ ᱵᱟᱠᱤ ᱜᱮᱭᱟ ᱢᱟᱱᱮ ᱞᱟᱦᱟ ᱠᱷᱚᱱᱜᱮ ᱯᱤᱠᱪᱟᱨ ᱠᱚ ᱪᱷᱟᱯᱟ ᱠᱟᱜ ᱫᱮᱠᱷᱤ ᱟᱠᱟ ᱴᱟᱜ ᱪᱤᱞᱤ ᱥᱤᱝᱜᱟᱨ ᱠᱚ ᱟᱹᱜᱩ ᱠᱚᱣᱟ ᱵᱟᱠᱚ ᱴᱷᱤᱠ ᱫᱟᱲᱮᱭᱟᱜ ᱠᱟᱱᱟ᱾ ᱢᱤᱫ ᱫᱷᱟᱣ ᱠᱚ ᱞᱟᱹᱭᱫᱟ ᱪᱤᱞᱤ ᱠᱚᱪᱚ ᱟᱨ ᱢᱤᱫ ᱫᱷᱟᱣ ᱠᱚ ᱢᱮᱛᱟ ᱠᱚᱫᱚ ᱟᱫᱤᱵᱟᱥᱤ ᱯᱨᱳᱜᱨᱟᱢ ᱠᱚᱨᱟᱣ ᱠᱚ ᱪᱚᱭᱟ ᱢᱤᱫ ᱫᱷᱟᱣ ᱠᱚ ᱞᱟᱭᱫᱟ ᱫᱤᱠᱩ ᱯᱨᱳᱜᱨᱟᱢ ᱠᱚᱨᱟᱣ ᱪᱚᱭᱟ ᱟᱠᱟᱠᱟᱴᱟᱜ ᱠᱚᱨᱟᱣ ᱦᱚᱪᱚᱭᱮᱫ ᱚᱠᱟ ᱦᱚᱸ ᱵᱟᱠᱚ ᱵᱩᱡᱽ ᱫᱟᱲᱮᱭᱟᱜ ᱠᱟᱱᱟ᱾
ᱦᱩᱸ ᱥᱟᱱᱛᱟᱞᱟᱜ ᱨᱮᱫᱚ ᱥᱟᱱᱛᱟᱲ ᱜᱮ ᱟᱫᱚ ᱫᱤᱠᱩ ᱫᱤᱠᱩ ᱫᱚ ᱪᱮᱫᱟᱜᱼᱟ ᱫᱤᱠᱩ ᱫᱚ ᱚᱸᱰᱮ ᱵᱟᱝ ᱱᱟᱥᱮ
ᱛᱚ ᱟᱹᱛᱳ ᱦᱚᱲ ᱠᱚ ᱡᱮ ᱟᱵᱚ ᱫᱚ ᱥᱟᱱᱛᱟᱲ ᱠᱟᱱᱟᱵᱚᱱ ᱥᱟᱱᱛᱟᱲ ᱯᱨᱳᱜᱟᱢ ᱠᱚᱨᱟᱣᱟ, ᱫᱤᱠᱳ ᱯᱨᱳᱜᱨᱟᱢ ᱠᱚᱨᱟᱣ ᱠᱟᱛᱮ ᱠᱳᱱᱳ ᱞᱟᱵ ᱵᱟᱹᱱᱩᱜᱼᱟ᱾ ᱟᱵᱚᱨᱮᱱ ᱦᱚᱲ ᱠᱚ ᱨᱟᱹᱥᱠᱟᱹ ᱵᱟᱠᱚ ᱧᱟᱢᱟ ᱵᱮᱠᱟᱨ ᱯᱚᱭᱥᱟ ᱠᱷᱚᱨᱚᱪ᱾
ᱦᱩᱸ᱾ ᱥᱟᱱᱛᱟᱲ ᱦᱟᱲᱟᱢ ᱵᱩᱲᱦᱤ ᱡᱟᱦᱟᱸᱭ ᱜᱮ ᱢᱮᱱᱟᱜ ᱠᱚᱣᱟ ᱩᱱᱠᱩ ᱫᱩᱲᱩᱵ ᱠᱟᱛᱮ ᱵᱚᱱ ᱧᱮᱞ ᱫᱟᱲᱮᱭᱟᱜᱼᱟ ᱥᱮ᱾
ᱛᱟᱦᱚᱞᱮ ᱟᱯᱮ ᱥᱮᱫ ᱫᱚ ᱯᱳᱜᱨᱟᱢ ᱴᱳᱜᱨᱟᱢ ᱠᱚ ᱠᱷᱩᱞᱟᱹᱣ ᱫᱟ ᱥᱮ ᱵᱟᱝ?
ᱦᱩᱸ ᱟᱞᱮ ᱥᱮᱫ ᱢᱟ ᱦᱩᱭᱩᱜ ᱜᱮᱭᱟ ᱯᱳᱜᱨᱟᱢ ᱠᱚᱫᱚ᱾
ᱩᱸ
ᱛᱟᱦᱚᱞᱮ ᱴᱷᱤᱠ ᱜᱮᱭᱟ ᱢᱟ ᱛᱟᱦᱚᱞᱮ᱾